ᱦᱮᱸ ᱜᱚᱝᱠᱮ ᱡᱚᱦᱟᱸᱨ ᱦᱮᱸ ᱡᱚᱦᱟᱸᱨ ᱜᱮ
ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ ᱜᱚᱢᱠᱮ
ᱛᱟᱯᱚᱨᱮ ᱱᱟᱯᱟᱭ ᱵᱟᱲᱟ ᱜᱮᱛᱚ
ᱦᱮᱸ ᱦᱮᱸ ᱱᱟᱯᱟᱭ ᱵᱟᱲᱟ ᱜᱮ ᱱᱟᱜ ᱱᱤᱛᱚᱜ ᱫᱚ ᱛᱚ ᱜᱚᱝᱠᱮ ᱛᱤᱨ ᱛᱤᱨᱤᱵᱤᱱ ᱵᱮᱨᱮᱫ ᱜᱚᱫᱽᱱᱟ
ᱦᱮᱸ ᱠᱟᱹᱴᱤᱡ ᱥᱮᱛᱟᱜ ᱨᱮᱞᱤᱧ ᱵᱮᱞᱮᱫ ᱵᱮᱨᱮᱫ ᱠᱟᱱᱟ ᱛᱟᱯᱚᱨᱮ ᱛᱮᱦᱤᱧ ᱫᱟᱜ ᱫᱟᱜ ᱡᱟᱹᱲᱤ ᱦᱩᱭᱩᱜ ᱠᱟᱱᱟ ᱥᱮ ᱵᱟᱝ ᱟᱯᱮ ᱚᱱᱛᱮ
ᱛᱮᱦᱮᱱ ᱫᱚ ᱱᱟᱸᱜ ᱚᱝᱠᱟ ᱥᱮᱛᱟᱜ ᱠᱷᱳᱱᱟᱜ ᱫᱚ ᱦᱟᱸᱜ ᱛᱮᱦᱮᱧ ᱫᱚ ᱠᱤᱡ ᱯᱷᱟᱨᱪᱟ ᱠᱟᱭᱟᱭ ᱪᱤ ᱦᱟᱸᱜ ᱵᱩᱡᱷᱟᱹᱜ ᱠᱟᱱ ᱥᱮᱛᱟᱜ ᱨᱮ ᱦᱮᱸ ᱦᱮᱸ
ᱟᱞᱮ ᱱᱚᱸᱛᱮ ᱫᱚ ᱥᱮᱛᱟᱜ ᱠᱷᱚᱱ ᱜᱮ ᱫᱟᱜ ᱮᱫᱟᱭ
ᱟᱪᱪᱷᱟ ᱱᱤᱛᱚᱜ ᱦᱚᱸ ᱫᱟᱜ ᱮᱫᱟ
ᱦᱮᱸ ᱱᱤᱛᱚᱜ ᱮ ᱦᱟᱞᱠᱟ ᱦᱟᱞᱠᱟᱭ ᱫᱟᱜ ᱮᱫᱟ
ᱟᱪᱪᱷᱟ ᱟᱪᱪᱷᱟ
ᱛᱟᱦᱚᱞᱮ ᱟᱯᱮ ᱥᱮᱜ ᱪᱟᱥ ᱵᱟᱥ ᱠᱚ ᱦᱳᱭᱳᱜ ᱠᱟᱱᱟ ᱥᱮ ᱵᱟᱝ
ᱦᱮᱸ ᱦᱮᱸ ᱪᱟᱥ ᱵᱟᱥ ᱱᱟᱜ ᱦᱩᱭᱩᱜ ᱠᱟᱱ ᱜᱮᱭᱟ ᱱᱤᱛᱚᱜ ᱟᱨᱟᱢᱵᱚ ᱠᱚᱜ ᱠᱚ ᱦᱟᱸᱜ ᱠᱤᱪᱷᱩ ᱚᱸᱜᱼᱚᱭ ᱢᱤᱫ ᱥᱚᱯᱛᱟᱦᱚ ᱞᱟᱦᱟ ᱠᱷᱚᱱᱟᱜ ᱦᱟᱸᱜ ᱠᱟᱹᱢᱤ ᱫᱚ ᱪᱟᱞᱟᱜ ᱠᱟᱱᱟ
ᱚ ᱦᱳᱲᱳ ᱠᱚᱵᱮ ᱨᱚᱦᱚᱭ ᱫᱟ
ᱦᱮᱸ ᱦᱩᱲᱩ ᱠᱚ ᱦᱟᱸᱜ ᱨᱚᱦᱚᱭ ᱫᱚ ᱨᱚᱦᱚᱭ ᱦᱩᱭᱩᱜ ᱠᱟᱱᱟ
ᱟᱪᱪᱷᱟ
ᱢᱮᱱᱠᱷᱟᱱ ᱡᱚᱛᱚ ᱦᱚᱲ ᱫᱚ ᱦᱟᱸᱜ ᱟᱣᱨᱤᱭᱟᱜᱼᱟ ᱚᱠᱚᱭ ᱠᱚ ᱦᱟᱸᱜ ᱠᱚ ᱛᱚᱲᱟ ᱠᱚᱠᱚ ᱛᱩᱫ ᱠᱟᱜ ᱛᱮᱠᱚ ᱵᱟᱹᱫ ᱠᱚᱠᱚ ᱞᱚᱥᱚᱫᱟ ᱩᱱᱠᱩ ᱫᱚ ᱦᱟᱸᱜ ᱞᱟᱦᱟ ᱧᱚᱜ ᱠᱚ ᱨᱚᱦᱚᱭᱮᱫᱟ
ᱦᱮᱸ ᱦᱮᱸ
ᱦᱮᱸ ᱟᱞᱮ ᱫᱚ ᱦᱟᱸᱜ ᱱᱚᱜᱼᱚᱭ ᱛᱟᱭᱚᱢ ᱧᱚᱜ ᱠᱟᱱᱟ ᱟᱫᱚ ᱟᱨ ᱛᱚᱞᱟ ᱠᱚᱦᱚᱸ ᱠᱟᱹᱡ ᱦᱩᱰᱤᱧ ᱧᱚᱜ ᱜᱮᱭᱟ ᱛᱚ ᱛᱩᱫ ᱨᱮᱱᱟᱜ ᱟᱨ ᱟᱣᱨᱤ ᱛᱩᱫ ᱦᱩᱭᱩᱜᱼᱟ ᱛᱚ ᱟᱨ ᱵᱟᱹᱫ ᱵᱟᱹᱫ ᱠᱷᱚᱱᱟ ᱞᱚᱥᱚᱫ ᱵᱟᱹᱠᱤ ᱢᱮᱱᱟᱜ ᱜᱮᱭᱟ
ᱚ
ᱦᱮᱸ ᱦᱮᱸ
ᱟᱞᱮ ᱥᱮᱫ ᱫᱚ ᱮᱠᱷᱚᱱᱳ ᱟᱹᱣᱨᱤ ᱠᱚ ᱨᱚᱦᱚᱭᱟ ᱛᱟᱞᱟ ᱠᱚ ᱜᱤᱰᱤᱠᱟᱫᱟ
ᱦᱮᱸ ᱟᱨ ᱦᱮᱸ ᱱᱮᱛᱟᱨ ᱢᱟ ᱱᱚᱜᱼᱚᱭ ᱱᱟᱸᱜ ᱤᱭᱟᱹ ᱱᱟᱦᱮᱞ ᱠᱚᱛᱚ ᱚᱝᱠᱟ ᱵᱟᱠᱚ ᱥᱤᱭᱮᱫᱟ ᱯᱩᱨᱟᱹ ᱜᱟᱹᱰᱤ ᱛᱮᱜᱮ ᱠᱚ ᱥᱤ ᱪᱳᱭᱫᱟ ᱱᱟᱸᱜ
ᱦᱮᱸ ᱱᱮᱛᱟᱨ ᱜᱟᱹᱰᱤ ᱛᱮᱜᱮ ᱵᱮᱥᱤᱨ ᱵᱷᱟᱜ
ᱴᱷᱤᱠ ᱴᱷᱤᱠ ᱟᱫᱚ ᱱᱚᱜᱼᱚᱭ ᱜᱟᱹᱲᱤ ᱠᱚᱱᱟᱜ ᱢᱟᱱᱮ ᱟᱞᱮ ᱟᱹᱛᱩ ᱫᱚ ᱱᱟᱜ ᱵᱟᱨᱭᱟᱜ ᱜᱮᱭᱟ ᱛᱚ ᱟᱫᱚ ᱦᱟᱸᱜ ᱢᱟᱱᱮ ᱜᱟᱹᱰᱤ ᱦᱚᱸ ᱵᱟᱝ ᱧᱟᱢᱚᱜ ᱠᱟᱱᱟ ᱟᱨᱠᱤ ᱢᱟᱱᱮ ᱜᱟᱹᱲᱤ ᱦᱚᱸ ᱢᱟᱱᱮ ᱦᱟᱲᱮᱭ ᱥᱤᱜ ᱠᱷᱟᱱ ᱦᱟᱱᱮᱭ ᱥᱤᱭᱮᱜ ᱜᱮᱭᱟ ᱥᱟᱹᱩᱫ ᱠᱚᱨᱮ ᱛᱤᱱᱟᱹᱜ ᱫᱤᱱᱮᱢ ᱢᱮᱱᱟᱜ ᱟᱠᱟᱜ ᱵᱟᱹᱫ ᱩᱱᱟᱹᱜ ᱮ ᱥᱤ ᱱᱚᱛᱮ ᱫᱚ ᱱᱟᱜ ᱦᱮᱸ ᱦᱮᱸ ᱢᱟᱱᱮ ᱞᱟᱹᱭ ᱦᱩᱭ ᱞᱮᱱᱟ ᱱᱮ
ᱪᱟᱥ ᱥᱤᱡᱤᱱ ᱛᱚ ᱠᱟᱹᱴᱤᱡ ᱵᱷᱤᱲᱚᱜ ᱜᱮᱭᱟ ᱜᱟᱹᱰᱤ ᱠᱚ
ᱦᱮᱸ ᱢᱟᱱᱮ ᱞᱟᱹᱭ ᱦᱩᱭ ᱞᱮᱱᱟ ᱢᱟᱱᱮ ᱟᱹᱰᱤ ᱫᱤᱱ ᱦᱩᱭᱮᱱ ᱜᱮᱭᱟ ᱢᱤᱫ ᱥᱚᱯᱛᱟᱦᱚ ᱜᱟᱱ ᱜᱮ ᱞᱚᱥᱚᱫ ᱠᱟᱜ ᱢᱮ ᱞᱟᱦᱟᱨᱮ ᱥᱤ ᱠᱟᱜ ᱦᱩᱭᱩᱜᱼᱟ ᱱᱤᱛᱚᱜ ᱱᱟᱜ ᱥᱤ ᱫᱚ ᱱᱟᱜ ᱟᱣᱨᱤ ᱦᱩᱭᱩᱜ ᱜᱮᱭᱟ ᱱᱟᱜ ᱟᱫᱚ ᱦᱟᱱᱛᱮ ᱨᱮᱜᱮ ᱥᱤᱭᱮᱜᱼᱟᱭ ᱦᱟᱸᱜ ᱛᱤᱥᱮ ᱟᱹᱜᱩᱭᱼᱟ ᱦᱟᱸᱜ ᱵᱟᱝᱠᱷᱟᱱ ᱫᱚ ᱱᱟᱦᱮᱞ ᱛᱮ ᱦᱟᱸᱜ ᱥᱤ ᱦᱩᱭᱩᱜᱼᱟ
ᱛᱟᱦᱚᱞᱮ ᱱᱟᱦᱮᱞ ᱫᱚ ᱰᱟᱝᱨᱟ ᱱᱟᱦᱮᱞ ᱠᱚ ᱢᱮᱱᱟᱜ ᱠᱚᱣᱟ ᱥᱮ ᱠᱟᱰᱟ ᱱᱟᱦᱮᱞ?
ᱟᱫᱚ ᱦᱟᱸᱜ ᱱᱤᱡᱮᱨᱮᱢᱟ ᱵᱟᱹᱱᱩᱜ ᱠᱚᱣᱟ ᱟᱫᱚ ᱡᱟᱦᱟᱸ ᱜᱮ ᱚᱱᱠᱟ ᱡᱟᱦᱟ ᱨᱮ ᱢᱮᱱᱟᱜ ᱠᱚᱣᱟ ᱥᱤ ᱦᱚᱪᱚ ᱦᱩᱭᱩᱜᱼᱟ ᱟᱫᱚ᱾ ᱡᱩᱫᱤ ᱱᱟᱜ ᱜᱟᱹᱰᱤ ᱵᱟᱭ ᱟᱹᱜᱩᱭ ᱠᱷᱟᱱ ᱪᱟᱥ ᱢᱟ ᱦᱩᱭᱩᱜ ᱜᱮᱭᱟ ᱥᱮ ᱵᱟᱭ ᱥᱤᱭ ᱠᱷᱟᱱ ᱵᱟᱭ ᱥᱤ ᱦᱮᱸ ᱪᱟᱥ ᱢᱟ ᱦᱩᱭᱩᱜ ᱜᱮᱭᱟ ᱥᱮ ᱡᱚᱢ ᱟᱹᱥᱩᱞᱩ ᱦᱩᱭᱩᱜ ᱜᱮᱭᱟ ᱡᱟᱦᱟ ᱞᱮᱠᱟᱛᱮ᱾
ᱦᱮᱸ
ᱴᱷᱤᱠ ᱴᱷᱤᱠ
ᱛᱟᱦᱚᱞᱮ ᱮᱠᱷᱚᱱ ᱰᱟᱹᱝᱨᱤ ᱠᱚᱠᱚ ᱢᱟᱱᱮ ᱫᱚᱦᱚᱭᱮᱫ ᱠᱚᱣᱟ ᱥᱮ ᱵᱟᱝ ᱟᱯᱮ ᱚᱱᱟ ᱟᱹᱛᱩ ᱠᱚᱨᱮᱫ? ᱦᱮ ᱱᱟᱦᱮᱞ ᱥᱤ ᱞᱟᱹᱜᱤᱫ
ᱰᱟᱝᱨᱤ ᱠᱚᱫᱚ ᱦᱟᱜ ᱢᱮᱱᱟᱜ ᱠᱚ ᱜᱮᱭᱟ ᱚᱱᱠᱟ ᱫᱚᱦᱚ ᱵᱟᱲᱟ ᱠᱚᱜᱮᱭᱟ ᱠᱚ ᱡᱚᱛᱚ ᱦᱚᱲ ᱨᱮᱱ ᱫᱚ ᱦᱟᱸᱜ ᱵᱟᱹᱱᱩᱜ ᱠᱚᱣᱟ ᱟᱫᱚ ᱠᱤᱪᱷᱩ ᱦᱚᱲ ᱨᱮᱱ ᱢᱮᱱᱟᱜ ᱠᱚ ᱜᱮᱭᱟ᱾ ᱱᱟᱦᱮᱞ ᱠᱚᱦᱚᱸ ᱢᱮᱱᱟᱜ ᱛᱟᱠᱚ ᱜᱮᱭᱟ ᱦᱮᱸ
ᱢᱟᱱᱮ ᱥᱮᱨᱢᱟ ᱫᱟᱜ ᱛᱮᱯᱮ ᱨᱚᱦᱚᱭ ᱜᱮᱭᱟ ᱥᱮ ᱮᱢᱱᱤ ᱢᱤᱱᱤ ᱯᱟᱢᱯ ᱥᱮᱞᱚ ᱠᱚ ᱢᱮᱱᱟᱜ ᱜᱮᱭᱟ ᱚᱱᱛᱮ?
ᱢᱟᱱᱮ ᱟᱞᱮᱫᱚ ᱱᱟᱜ ᱥᱮᱨᱢᱟ ᱡᱟᱹᱲᱤ ᱫᱟᱜ ᱵᱷᱚᱨᱥᱟ ᱜᱮ ᱱᱟᱜ ᱟᱨ ᱱᱚᱣᱟ ᱢᱤᱱᱤ ᱠᱚ ᱫᱚ ᱩᱱᱠᱟ ᱵᱟᱹᱫᱽ ᱠᱚᱨᱮ ᱫᱚ ᱱᱟᱦᱟᱜ ᱵᱟᱹᱱᱩ-ᱟ ᱱᱟ᱾
ᱟᱪᱪᱷᱟ
ᱦᱮᱸ ᱦᱮᱸ ᱫᱟᱜ ᱠᱮᱫ ᱠᱷᱟᱱ ᱱᱟᱯᱟᱭ ᱧᱚᱜ ᱱᱤᱭᱟᱹ ᱡᱚᱠᱷᱟ ᱡᱩᱫᱤ ᱵᱷᱟᱜᱮ ᱫᱟᱜᱮᱜ ᱫᱟᱜ ᱜᱮᱭᱟ ᱱᱤᱭᱟᱹ ᱡᱚᱠᱷᱟ ᱦᱸᱟᱜ ᱦᱮᱸ ᱱᱤᱭᱟᱹ ᱫᱷᱟ ᱫᱚ ᱴᱷᱤᱠ ᱴᱟᱤᱢ ᱨᱮ ᱦᱩᱲᱩ ᱠᱚ ᱨᱚᱦᱚᱭ ᱜᱟᱱᱚᱜᱼᱟ ᱵᱟᱹᱫ ᱠᱚᱨᱮ ᱫᱟᱜ ᱜᱟᱱᱚᱜᱼᱟ᱾ ᱦᱩᱲᱩ ᱠᱚᱦᱚᱸ ᱴᱷᱤᱠ ᱴᱷᱟᱠ ᱦᱩᱭᱩᱜ-ᱟ ᱢᱳᱴᱟᱢᱩᱴᱤ ᱟᱡ ᱫᱤ ᱱᱚ-ᱚᱭ ᱠᱟᱹᱡ ᱯᱚᱨᱮ ᱧᱚᱜᱼᱟ ᱠᱤᱝᱵᱟ ᱡᱟᱦᱟᱸ ᱪᱤᱠᱟᱹᱜ ᱵᱟᱹᱫᱽ ᱠᱚ ᱞᱚᱥᱚᱫ ᱵᱟᱝ ᱦᱩᱭ ᱞᱮᱱᱟ ᱛᱟᱦᱚᱞᱮ ᱠᱷᱟᱨᱟᱯ ᱧᱚᱜᱼᱟ ᱠᱟᱹᱡ᱾
ᱦᱮᱸ ᱵᱚᱪᱷᱚᱨᱮ ᱛᱤᱱ ᱵᱟᱨ ᱯᱮ ᱨᱚᱦᱚᱭ ᱜᱮᱭᱟ ᱦᱩᱲᱩ᱾
ᱵᱚᱪᱷᱚᱨ ᱫᱚ ᱟᱞᱮ ᱢᱤᱫ ᱫᱷᱟᱣ ᱜᱮᱞᱮ ᱨᱚᱦᱚᱭᱮᱫ ᱛᱟᱦᱮᱸᱱᱟ ᱚᱱᱠᱟ ᱱᱚᱣᱟ ᱥᱮᱨᱢᱟ ᱡᱟᱹᱲᱤ ᱫᱟᱜ ᱛᱮᱜᱮ᱾
ᱟᱪᱪᱷᱟ
ᱛᱚᱵᱮ ᱦᱟᱸᱜ ᱵᱟᱝ ᱞᱟᱹᱭ ᱵᱟᱲᱟ ᱟᱠᱟᱱᱟ᱾
ᱪᱮᱫ ᱪᱮᱫ ᱦᱳᱲᱳ ᱯᱮ ᱨᱚᱦᱚᱭ ᱜᱮᱭᱟ? ᱧᱩᱛᱩᱢ ᱡᱩᱫᱤᱵᱤᱱ ᱞᱟᱹᱭ ᱠᱮᱭᱟ ᱠᱟᱹᱴᱤᱡ,
ᱦᱮᱸ ᱱᱤᱭᱟᱹ ᱥᱚᱨᱱᱚ ᱠᱚ, ᱞᱚᱞᱟᱴ ᱠᱚ ᱱᱤᱭᱟᱹ ᱠᱚ ᱨᱚᱦᱚᱭ ᱵᱟᱲᱟᱭᱟ ᱢᱚᱱᱮ ᱦᱳᱭ᱾
ᱟᱪᱪᱷᱟ
ᱮ
ᱟᱞᱮᱥᱮᱫ ᱚᱱᱟ ᱠᱚᱜᱮ ᱨᱚᱦᱚᱭ ᱜᱮᱭᱟ ᱛᱟᱯᱚᱨᱮ ᱱᱟᱣᱟ ᱦᱩᱲᱩ ᱦᱩᱭᱛᱩ ᱛᱩᱫᱩᱜ ᱠᱟᱱᱟ ᱚᱱᱟ
ᱟᱞᱮᱭᱟᱜ ᱚᱱᱟ ᱯᱟᱥ ᱨᱮᱜᱮ ᱢᱟᱱᱮ ᱯᱟᱥ ᱟᱹᱛᱩᱳ ᱨᱮ ᱪᱟᱞᱟᱱ ᱥᱮᱨᱢᱟ ᱧᱮᱞ ᱞᱮᱫᱟ ᱢᱤᱫᱴᱟᱝ ᱦᱮᱸᱫᱮ ᱦᱳᱲᱩ ᱠᱚ ᱨᱚᱦᱚᱭ ᱞᱮᱫᱟ᱾
ᱟᱪᱪᱷᱟ ᱟᱞᱟᱢ ᱥᱟᱵᱟᱱᱟ
ᱢᱟᱱᱮ ᱧᱩᱛᱩᱢ ᱫᱚ ᱱᱤᱛᱚᱜ ᱫᱚ ᱵᱟᱞᱤᱧ ᱫᱤᱥᱟᱹᱭᱮᱫᱟ ᱢᱟᱱ ᱥᱨᱮᱯ ᱱᱚᱛᱮ ᱦᱩᱭᱩᱜᱼᱟ ᱛᱚ ᱵᱟᱝ ᱧᱮᱞ ᱞᱟᱹᱜᱤᱫ ᱠᱚ ᱨᱚᱦᱚᱭ ᱞᱮᱫᱟ ᱢᱟᱱᱮ ᱵᱟᱭᱨᱮ ᱠᱷᱚᱱ ᱠᱚ ᱟᱹᱜᱩ ᱞᱮᱫᱟ ᱚᱱᱟ ᱨᱮᱱᱟᱜ ᱤᱛᱟᱹ ᱫᱚ᱾
ᱦᱩᱸ ᱪᱟᱣᱞᱮ ᱡᱷᱟᱹᱞ ᱡᱷᱟᱹᱞ ᱜᱮᱭᱟ?
ᱦᱮᱸ ᱡᱷᱟᱹᱞ ᱜᱮᱭᱟ ᱡᱷᱟᱹᱞ ᱫᱚ᱾
ᱚ
ᱛᱚᱵᱮ ᱞᱟᱹᱭ ᱫᱟᱠᱚ ᱡᱟᱦᱟᱸ ᱟᱵᱚ ᱫᱟᱠᱟ ᱵᱚᱱ ᱡᱚᱢᱟ ᱡᱟᱦᱟᱸ ᱪᱟᱣᱞᱮ ᱨᱮᱱᱟᱜ ᱢᱟᱱᱮ ᱚᱱᱟ ᱠᱷᱚᱱ ᱱᱤᱭᱟᱹ ᱨᱮᱱᱟᱜ ᱯᱩᱥᱴᱤ ᱜᱩᱱ ᱫᱚ ᱠᱟᱹᱴᱤᱡ ᱩᱱᱱᱚᱛᱚ ᱜᱮᱭᱟ ᱵᱷᱟᱜᱮ ᱜᱮᱭᱟ᱾
ᱛᱮᱭᱟ
ᱦᱮᱸ ᱢᱟᱱᱮ ᱦᱚᱲᱢᱚ ᱯᱚᱠᱮ ᱞᱮᱫᱟᱭ ᱹᱰᱤ ᱜᱮ ᱩᱯ ᱩᱯᱚᱠᱟᱨᱮ ᱮᱢᱟ ᱱᱤᱭᱟᱹ ᱫᱟᱠᱟ ᱡᱚᱢ ᱞᱮᱠᱷᱟᱱ ᱱᱤᱭᱟᱹ ᱪᱟᱣᱞᱮ ᱨᱮᱱᱟᱜ᱾
ᱦᱮᱸ ᱦᱮᱸ ᱚᱱᱟ ᱟᱯᱮ ᱟᱯᱮ ᱫᱚ ᱟᱯᱮ ᱥᱮᱫ ᱨᱚᱦᱚᱭ ᱵᱟᱲᱟᱜ ᱯᱨᱟᱭ ᱧᱚᱜ ᱦᱚᱲ ᱜᱮ ᱛᱟᱞᱮ᱾
ᱵᱟᱝ ᱚᱱᱟ ᱫᱚ ᱞᱟᱦᱟᱱ ᱥᱮᱨᱢᱟ ᱮᱢᱱᱤ ᱠᱚᱭᱮᱠ ᱡᱚᱱ ᱠᱚ ᱨᱚᱦᱚᱭ ᱞᱮᱫᱟ ᱢᱟᱱᱮ ᱥᱮᱨᱚᱠᱚᱢ ᱫᱚ ᱮᱠᱚᱱᱚ ᱟᱹᱣᱨᱤ ᱪᱟᱹᱟᱞᱩᱜᱼᱟ᱾
ᱟᱪᱪᱷᱟ ᱟᱪᱪᱷᱟ
ᱦᱳᱭ ᱢᱟᱱᱮ ᱯᱚᱨᱤᱠ ᱯᱚᱨᱤᱠᱠᱷᱟ ᱢᱩᱞᱚᱠ ᱵᱷᱟᱵᱮ ᱡᱮ ᱱᱚᱛᱮ ᱦᱩᱭᱩᱜ ᱟᱥᱮ ᱵᱟᱝ ᱥᱮ ᱥᱮᱨᱚᱠᱚᱢ ᱠᱚ ᱨᱚᱦᱚᱭ ᱞᱮᱫᱟ
ᱵᱷᱟᱹᱜᱤ ᱤᱭᱟᱹ ᱫᱟᱨᱮ ᱞᱮᱱᱟᱥᱮ ᱚᱱᱠᱟ ᱢᱟᱱᱮ ᱵᱷᱟᱹᱜᱤ ᱫᱚ ᱵᱟᱝ ᱦᱩᱭ ᱞᱮᱱᱟ ᱦᱩᱲᱩ ᱠᱚ
ᱦᱮᱸ ᱦᱩᱭ ᱞᱮᱱᱟ ᱢᱚᱴᱟ ᱢᱩᱴᱤ ᱵᱷᱟᱹᱜᱤ ᱜᱮ ᱦᱩᱭ ᱞᱮᱱᱟ ᱠᱷᱟᱨᱟᱯ ᱫᱚ ᱵᱟᱝ᱾
ᱚᱸ ᱛᱟᱦᱞᱮ ᱛᱚ ᱨᱚᱦᱚᱭ ᱛᱟᱦᱞᱮ ᱛᱚ ᱟᱵᱚ ᱨᱚᱦᱚᱭ ᱞᱮᱠᱷᱟᱱ ᱫᱚ ᱵᱮᱥ ᱠᱚᱜ ᱜᱮᱭᱟ᱾
ᱦᱮᱸ ᱫᱤᱭᱮ ᱟᱥᱛᱮ ᱟᱥᱛᱮ ᱨᱚᱦᱚᱭ ᱟᱠᱚ᱾
ᱦᱮᱸ ᱦᱮᱸ ᱛᱚ ᱚᱱᱟ ᱠᱟᱹᱡᱽ ᱦᱩᱲᱩ ᱫᱚ ᱠᱟᱹᱡᱽ ᱫᱟᱢ ᱧᱚᱜ ᱜᱮᱭᱟ ᱵᱟᱝ ᱟᱹᱠᱷᱨᱤᱧ ᱠᱚᱦᱚ ᱡᱩᱫᱤ ᱫᱟᱢᱮ ᱟᱹᱠᱷᱨᱤᱧᱚᱜᱼᱟ ᱛᱟᱦᱞᱮ᱾
ᱦᱮᱸ ᱫᱟᱢ ᱜᱮᱭᱟ ᱚᱱᱟ ᱫᱚ ᱠᱟᱹᱴᱤᱡᱽ᱾
ᱦᱮᱸ ᱦᱮᱸ
ᱠᱟᱨᱚᱱ ᱱᱤᱭᱟᱹ ᱡᱟᱭᱜᱟ ᱱᱤᱭᱟᱹ ᱥᱚᱵ ᱡᱟᱭᱜᱟ ᱨᱮ ᱵᱟᱹᱱᱩᱜᱼᱟ ᱥᱮᱨᱚᱢ ᱪᱟᱹᱞᱩᱜᱼᱟ ᱚᱱᱟ ᱨᱮᱱᱟᱜ ᱦᱳᱲᱳ᱾
ᱴᱷᱤᱠ ᱴᱷᱤᱠ ᱦᱮᱸ ᱦᱮᱸ
ᱵᱟᱭᱨᱮ ᱵᱟᱭᱨᱮ ᱥᱮᱫ ᱫᱚ ᱪᱟᱹᱞᱩ ᱢᱮᱱᱟᱜᱼᱟ ᱠᱤᱪᱷᱩ ᱡᱟᱭᱜᱟ ᱨᱮ ᱮᱴᱟᱜ ᱮᱴᱮᱴ ᱠᱚᱨᱮ᱾
ᱦᱮᱸ ᱦᱮᱸ ᱴᱷᱤᱠ
ᱱᱚᱜᱼᱚᱭ ᱱᱚᱝᱠᱟ ᱛᱟᱦᱞᱮ ᱠᱟᱹᱢᱤ ᱠᱷᱚᱱᱟᱜ ᱦᱩᱭᱩᱜ ᱠᱟᱱᱟ ᱦᱮᱸ ᱞᱟᱹᱭᱵᱤᱱ?
ᱱᱮᱛᱟᱨ ᱫᱚ ᱢᱟᱱᱮ ᱢᱮᱠᱥᱤᱢᱟᱢ ᱜᱮ ᱧᱮᱞ ᱦᱩᱭᱩᱜ ᱠᱟᱱᱟ ᱡᱮ ᱱᱟᱦᱮᱞ ᱠᱚ ᱵᱟᱫ ᱫᱮ ᱮᱢᱱᱤ ᱜᱟᱹᱰᱤ ᱛᱮᱜᱮ ᱵᱮᱥᱤ ᱠᱚ ᱥᱤᱭᱮᱫᱟ᱾ ᱛᱟᱦᱞᱮ᱾ ᱟᱹᱵᱤᱱ ᱪᱮᱫ ᱵᱤᱱ ᱢᱚᱱᱭᱮᱫᱟ ᱱᱤᱭᱟᱹ ᱨᱮ ᱪᱟᱥ ᱨᱮᱱᱟᱜ ᱥᱩᱵᱤᱫᱟ ᱦᱩᱭᱩᱜ ᱠᱟᱱᱟ ᱥᱮ ᱚᱥᱩᱵᱤᱫᱟ ᱦᱩᱭᱩᱜ ᱠᱟᱱᱟ᱾ ᱦᱚᱲ ᱠᱚᱣᱟᱜ ᱠᱤ ᱥᱩᱵᱤᱫᱟ ᱦᱩᱭᱩᱜ ᱠᱟᱱ ᱛᱟᱠᱚᱣᱟ ᱥᱮ ᱪᱮᱫ ᱵᱤᱱ ᱢᱚᱱᱮ ᱱᱤᱭᱟᱹ ᱨᱮ
ᱟᱫᱚ ᱱᱮᱛᱟᱨ ᱢᱟ ᱦᱟᱸᱜ ᱠᱟᱹᱡᱽ ᱩᱱᱱᱚᱛᱤ ᱭᱟᱠᱟᱱ ᱫᱚ ᱠᱟᱹᱡᱽ ᱛᱷᱚᱲᱟ ᱵᱚᱦᱩᱛ ᱟᱫᱚ ᱱᱚᱜᱼᱚᱭ ᱜᱟᱹᱰᱤ ᱛᱮᱱᱟᱜ ᱥᱤ ᱵᱟᱲᱟ ᱦᱩᱭᱩᱜ ᱠᱟᱱᱟ᱾ ᱟᱨ ᱱᱮᱛᱟᱨ ᱫᱚ ᱦᱟᱸᱜ ᱧᱮᱞ ᱞᱮᱠᱷᱟᱱ ᱵᱤᱱ ᱱᱚᱜᱼᱚᱭ ᱫᱟᱜ ᱡᱟᱹᱲᱤ ᱠᱚ ᱦᱟᱸᱜ ᱚᱱᱟ᱾ ᱡᱮ ᱦᱟᱸᱜ ᱯᱩᱨᱟᱹ ᱫᱟᱜ ᱮᱜᱼᱟ ᱦᱟᱸᱜ ᱯᱩᱨᱟᱹ ᱴᱷᱤᱠᱟᱹ ᱴᱷᱤᱠᱟᱹ ᱡᱮ ᱱᱚᱣᱟ ᱪᱟᱸᱫᱚ ᱨᱮᱫᱚ ᱫᱟᱜ ᱜᱮᱭᱟᱭ᱾ ᱛᱚᱵᱮ ᱦᱟᱸᱜ ᱵᱟᱭ ᱫᱟᱜᱽ ᱮᱫᱟ᱾ ᱢᱟᱱᱮ ᱪᱟᱨᱟᱡ ᱪᱩᱨᱩᱡ ᱮ ᱫᱟᱜᱽ ᱵᱟᱲᱟᱭᱮᱫᱼᱟ ᱟᱫᱚ ᱦᱟᱸᱜ ᱱᱚᱸᱜᱼᱚᱭ ᱜᱟᱹᱰᱤ ᱮᱠᱷᱟᱱ ᱫᱚ ᱞᱚᱜᱚᱱ ᱥᱤᱜ ᱠᱟᱱᱟ ᱦᱮᱸ ᱟᱨ ᱞᱚᱜᱚᱱ ᱥᱤ ᱠᱟᱛᱮ ᱨᱚᱦᱚᱭ ᱜᱟᱱᱚᱜ ᱠᱟᱱᱟ ᱯᱩᱨᱟᱹ ᱫᱟᱜᱽ ᱡᱟᱹᱲᱤ ᱢᱟᱱᱮ ᱦᱮᱸ ᱴᱷᱤᱠ ᱴᱟᱭᱤᱢ ᱨᱮ ᱨᱚᱦᱚᱭ ᱪᱟᱵᱟᱜᱽ ᱠᱟᱱᱟ ᱪᱮᱠ ᱢᱮᱱᱛᱮ ᱞᱚᱜᱚᱱ ᱧᱚᱜ ᱟᱨᱠᱤ
ᱦᱮᱸ
ᱱᱚᱜᱼᱚᱭ ᱱᱟᱸᱜ ᱱᱟᱦᱮᱞ ᱛᱮᱫᱚ ᱱᱟᱸᱜ ᱱᱟᱦᱮᱞ ᱛᱮᱦᱚᱸ ᱴᱷᱤᱠ ᱫᱚ ᱴᱷᱤᱠ ᱜᱮᱭᱟ ᱟᱫᱚ ᱚᱱᱠᱟ ᱞᱟᱦᱟ ᱠᱚᱨᱮᱜ ᱱᱤᱡᱮ ᱨᱮᱱ ᱰᱟᱝᱨᱟ ᱠᱚ ᱛᱟᱦᱮᱸ ᱞᱮᱱᱠᱷᱟᱱ ᱫᱚ ᱵᱷᱟᱜᱮ ᱜᱮᱭᱟ ᱟᱢᱟᱜ ᱵᱟᱹᱫᱷ ᱦᱚᱸ ᱟᱢ ᱛᱤᱨᱮᱢ ᱢᱚᱱᱮᱭᱟ ᱤᱱ ᱨᱮᱜᱮᱢ ᱞᱚᱥᱚᱫ ᱫᱟᱲᱮᱭᱟᱜ ᱢᱟᱱᱮ ᱢᱚᱱᱮ ᱠᱮ ᱟᱢ ᱛᱮᱦᱤᱧ ᱞᱚᱥᱚᱫᱟ ᱛᱮᱦᱮᱧ ᱜᱮᱢ ᱞᱚᱥᱚᱫ ᱠᱮᱭᱟ
ᱦᱮᱸ
ᱱᱚᱜᱼᱚᱭ ᱱᱟᱸᱜ ᱴᱟᱠᱴᱚᱨ ᱵᱷᱚᱨᱥᱟ ᱫᱚ ᱦᱟᱸᱜ ᱦᱚᱲ ᱵᱷᱚᱨᱥᱟ ᱚᱱᱟ ᱫᱚ ᱦᱟᱸᱜ ᱦᱮᱸ ᱩᱱᱤ ᱦᱟᱸᱜ ᱟᱹᱜᱩᱣᱟᱢ ᱠᱟᱱᱟᱭ ᱥᱮᱱᱟᱜ ᱵᱟᱭ ᱟᱹᱜᱩᱣᱟᱢ ᱠᱟᱱᱟ ᱛᱟᱦᱞᱮ᱾ ᱠᱟᱹᱡᱽ ᱦᱚᱨᱚᱵᱚᱨᱚ ᱦᱚᱢ ᱦᱚᱨᱚᱵᱚᱨᱚ ᱫᱟᱲᱮᱭᱟᱜᱼᱟ ᱡᱚᱫᱤ ᱦᱟᱸᱜ ᱵᱟᱭ ᱟᱹᱜᱩ ᱟᱢ ᱴᱷᱤᱠ ᱴᱟᱭᱤᱢ ᱨᱮ
ᱦᱮᱸ ᱛᱟᱦᱚᱞᱮ ᱦᱩᱲᱩ ᱦᱩᱲᱩ ᱤᱨ ᱥᱚᱢᱚᱭ ᱢᱟᱱᱮ ᱜᱟᱹᱲᱤ ᱛᱮᱯᱮ ᱤᱨ ᱦᱚᱪᱚᱭ ᱜᱮᱭᱟ ᱥᱮ ᱮᱢᱱᱤ ᱦᱚᱲ ᱠᱚ ᱤᱨ ᱜᱮᱭᱟ ᱮᱢᱱᱤ ᱫᱟᱛᱨᱚᱢ ᱛᱮᱜᱮ᱾
ᱦᱮᱸ ᱦᱮᱸ ᱟᱨ ᱚᱱᱛᱮ ᱱᱟᱸᱜ ᱢᱟᱱᱮ ᱚᱱᱠᱟ ᱦᱩᱲᱩ ᱤᱨ ᱠᱚᱫᱚ ᱱᱟᱸᱜ ᱚᱱᱠᱟ ᱱᱤᱡᱮ ᱛᱮᱜᱮ ᱠᱚ ᱤᱨ ᱮᱫᱟ ᱜᱟᱹᱰᱤ ᱛᱮᱦᱟᱜ ᱫᱚ ᱵᱟᱝ ᱠᱚ ᱤᱨ ᱦᱚᱪᱚᱭᱮᱫᱟ᱾
ᱟᱪᱪᱷᱟ ᱠᱤᱱᱛᱩ ᱟᱹᱰᱤ ᱡᱟᱭᱜᱟ ᱨᱮᱜᱮ ᱜᱟᱹᱰᱤ ᱛᱮ ᱱᱮᱛᱟᱨ ᱵᱮᱥᱤ ᱠᱚ ᱤᱨ ᱪᱚᱭᱮᱫᱟ ᱱᱚᱛᱮ ᱫᱚ ᱦᱟᱸᱜ ᱠᱟᱹᱴᱤᱡ ᱦᱟᱥᱟ ᱡᱟᱭᱜᱟ ᱵᱤᱥ ᱵᱤᱥᱤ ᱢᱮᱱᱟᱜ ᱛᱟᱭᱟ
ᱴᱷᱤᱠ ᱴᱷᱤᱠ ᱟᱫᱚ ᱟᱞᱮ ᱱᱚᱛᱮ ᱫᱚ ᱱᱟ ᱩᱱᱟᱹᱜ ᱢᱟᱨᱟᱝ ᱢᱟᱨᱟᱝ ᱦᱟᱸᱜ ᱵᱟᱹᱫᱷ ᱠᱚᱫᱚ ᱦᱟᱸᱜ ᱵᱟᱹᱱᱩᱜ ᱟᱛᱚ ᱡᱮ ᱢᱟᱨᱟᱝ ᱢᱟᱨᱟᱝ ᱵᱟᱹᱭᱦᱟᱹᱲ ᱠᱚ ᱢᱮᱱᱟᱜ ᱛᱟᱠᱚᱣᱟ ᱢᱟᱱᱮ ᱟᱹᱰᱤ ᱢᱟᱨᱟᱝ ᱢᱟᱨᱟᱝ ᱯᱩᱨᱟᱹ ᱵᱟᱹᱫᱷ ᱜᱟᱹᱲᱤ ᱛᱮ ᱥᱤ ᱦᱚᱪᱚ ᱦᱩᱭᱩᱜᱼᱟ᱾ ᱜᱟᱹᱰᱤ ᱛᱮᱠᱷᱟᱱ ᱢᱤᱫ ᱱᱚᱲᱮᱜ ᱨᱮ ᱥᱤᱜᱼᱟ ᱦᱮᱸ ᱱᱚᱛᱮ ᱫᱚ ᱦᱟᱜ ᱩᱱᱟᱹᱜ ᱢᱟᱨᱟᱝ ᱢᱟᱨᱟ ᱵᱟᱹᱫᱷ ᱞᱟᱜᱟᱣ ᱞᱮᱠᱷᱟᱱ ᱢᱤᱫ ᱫᱤᱱ ᱨᱮᱠᱚ ᱯᱩᱨᱟᱹᱣ ᱠᱟᱜᱼᱟ᱾
ᱚ
ᱢᱟᱱᱮ ᱠᱤᱪᱷᱩ ᱡᱟᱭᱜᱟ ᱨᱮ ᱱᱤᱭᱟᱹ ᱜᱟᱹᱰᱤᱜᱮ ᱵᱮᱥᱤ ᱪᱟᱹᱞᱩᱜ ᱠᱟᱱᱟ ᱛᱟᱦᱚᱞᱮ ᱡᱟᱦᱟᱸᱭ ᱠᱷᱚᱱ ᱢᱟᱱᱮ ᱠᱟᱹᱴᱤᱡ ᱨᱮᱸᱜᱮᱡ ᱦᱚᱲ ᱠᱚ ᱢᱟᱱᱮ ᱡᱟᱦᱟᱸᱭ ᱠᱟᱹᱢᱤ ᱠᱟᱛᱮᱫ ᱠᱚ ᱡᱚᱢᱟ
ᱛᱟᱦᱚᱞᱮ ᱚᱱᱠᱟ ᱠᱟᱹᱴᱤᱡ ᱠᱟᱹᱢᱤ ᱠᱚ ᱠᱚᱢᱚᱜ ᱠᱟᱱᱟ ᱡᱟᱦᱟᱸᱭ ᱠᱚ ᱦᱳᱲᱩ ᱠᱚ ᱤ ᱤᱨ ᱵᱟᱲᱟᱭᱟ ᱛᱟᱦᱚᱞᱮ ᱡᱚᱠᱷᱚᱱ ᱢᱟᱱᱮ ᱜᱟᱰᱤ ᱛᱮᱠᱚ ᱤᱨ ᱫᱟ ᱛᱟᱦᱚᱞᱮ ᱩᱱᱠᱩᱣᱟᱜ ᱠᱟᱹᱢᱤ ᱠᱚᱦᱚᱸ ᱠᱟᱹᱴᱤᱡ ᱢᱟᱱᱮ ᱠᱚᱢ ᱜᱮᱠᱚ ᱧᱟᱢ ᱫᱟ᱾
ᱦᱮᱸ ᱚᱱᱟ ᱦᱚᱸ ᱢᱟᱱᱮ ᱦᱳᱭ ᱴᱷᱤᱠ ᱵᱤᱱ ᱞᱟᱹᱭ ᱠᱮᱫᱟ ᱛᱤᱱᱟᱹᱜ ᱰᱮᱵᱷᱞᱚᱯ ᱤᱫᱤᱜ ᱠᱟᱱᱟᱛᱚ ᱤᱱᱟᱹᱜ ᱜᱮ ᱱᱟᱜ ᱦᱚᱲᱟᱜ ᱠᱟᱹᱢᱤ ᱠᱚᱦᱚᱸ ᱠᱚᱢ ᱤᱫᱤᱜ ᱠᱟᱱᱟ ᱥᱮ ᱵᱟᱝᱼᱟ ᱟᱫᱚ ᱟᱵᱚ ᱥᱟᱱᱛᱟᱲ ᱟ ᱨᱮᱸᱜᱮᱡ ᱦᱚᱲ ᱠᱟᱱᱟ ᱵᱚᱱ ᱜᱟᱹᱲᱤ ᱠᱚᱦᱚᱸ ᱵᱟᱵᱚᱱ ᱠᱤᱨᱤᱧ ᱫᱟᱲᱮᱭᱟᱜ ᱜᱮᱭᱟ ᱜᱟᱹᱲᱤ ᱠᱚ ᱧᱮᱞ ᱢᱮ ᱟᱵᱤᱱ ᱵᱮᱥᱤᱨ ᱵᱷᱟᱜᱽ ᱡᱮᱢᱚᱱ ᱫᱤᱠᱩ ᱜᱮᱠᱚ ᱠᱤᱨᱤᱧ ᱠᱟᱫᱟ᱾
ᱦᱮᱸ ᱵᱮᱥᱤᱨ ᱵᱷᱟᱜᱽ ᱜᱮ ᱫᱮᱠᱩ ᱜᱮᱛᱚ᱾
ᱦᱮᱸ ᱦᱮᱸ ᱛᱟᱦᱚᱞᱮ ᱩᱱᱠᱩ ᱜᱮ ᱠᱤᱨᱤᱧ ᱠᱟᱱᱟ ᱧᱮᱞ ᱵᱮᱱ ᱩᱱᱠᱩᱣᱟᱜ ᱫᱚ ᱜᱟᱹᱰᱤ ᱢᱮᱱᱟᱜᱼᱟ ᱩᱱᱠᱩᱩ ᱜᱮ ᱢᱟᱱᱮ ᱡᱚᱛᱚ ᱜᱮ ᱡᱚᱛᱚ ᱠᱟᱹᱢᱤ ᱠᱚ ᱨᱮᱡ ᱪᱟᱵᱟᱭᱮᱫ ᱵᱚᱱᱟ ᱥᱚᱢᱟᱱ ᱡᱟᱦᱟᱱᱟᱜ ᱠᱚᱜᱮ ᱧᱮᱞ ᱢᱮ ᱦᱩᱲᱩ ᱤᱨ ᱦᱩᱭᱮᱱ ᱛᱟᱢ ᱚᱱᱟ ᱵᱟᱹᱫᱽ ᱞᱟᱹᱥᱚᱫ ᱦᱩᱭᱮᱱ ᱛᱟᱢ ᱴᱟᱠᱴᱚᱨ ᱜᱟᱹᱰᱤ ᱜᱮ ᱦᱮᱸ ᱛᱟᱦᱚᱞᱮ ᱢᱟᱱᱮ ᱟᱵᱚ ᱡᱩᱫᱤ ᱩᱱᱫᱤᱱ ᱠᱟᱹᱢᱤ ᱛᱮᱵᱚ ᱟᱹᱥᱩᱞᱚᱜ ᱛᱟᱦᱮᱱ ᱛᱟᱦᱞᱮ ᱚᱱᱠᱟᱱ ᱠᱟᱹᱢᱤ ᱦᱚᱸ ᱵᱟᱵᱚᱱ ᱧᱟᱢᱮᱫᱟ ᱟᱨᱠᱤ
ᱦᱮᱸ ᱦᱟᱜ ᱠᱟᱹᱢᱤ ᱠᱚᱫᱚ ᱵᱟᱝ ᱧᱟᱢᱚᱜ ᱠᱟᱱᱟ ᱛᱚ
ᱦᱮᱸ ᱦᱮᱸ
ᱛᱚᱨ ᱟᱹᱰᱤ ᱡᱟᱭᱜᱟ ᱨᱮᱦᱚᱸ ᱢᱮᱥᱤᱱ ᱠᱚ ᱛᱩᱫᱩᱜ ᱠᱟᱱᱟ ᱦᱩᱲᱩ ᱨᱚᱦᱚᱭ ᱥᱚᱢᱚᱭ ᱢᱮᱥᱤᱱᱮ ᱠᱚ ᱨᱚᱦᱚᱭᱮᱫᱟ ᱠᱤᱪᱷᱩ ᱠᱤᱪᱷᱩ ᱡᱟᱭᱜᱟ ᱨᱮ ᱢᱮᱱᱟᱜᱼᱟ
ᱦᱮᱸ ᱦᱮᱸ ᱚᱱᱟ ᱦᱚᱸ ᱧᱮᱞ ᱵᱟᱲᱟ ᱦᱩᱭ ᱟᱠᱟᱱᱟ ᱚᱱᱟ ᱤᱭᱩᱴᱩᱵ ᱠᱚᱨᱮᱱᱟᱜ ᱧᱮᱞ ᱵᱟᱲᱟ ᱦᱩᱭ ᱟᱠᱟᱱᱟ ᱢᱟᱱᱮ ᱨᱚᱦᱚᱭ ᱦᱚᱸ ᱢᱮᱥᱤᱱ ᱛᱮᱜᱮ ᱨᱚᱦᱚᱭᱚᱜ ᱠᱟᱱᱟ ᱦᱮᱸ
ᱦᱮᱸ
ᱚᱱᱮ ᱚᱱᱠᱟ ᱟᱹᱰᱤ ᱡᱳᱨ ᱠᱚ ᱤᱭᱟᱹ ᱠᱟᱜᱼᱟ ᱤᱭᱟᱹ ᱞᱮᱠᱟ ᱚᱱᱮ ᱜᱷᱟᱥ ᱛᱤᱞ ᱞᱮᱠᱟ ᱡᱩᱫᱤ ᱠᱚ ᱜᱩᱲᱟᱹᱣ ᱠᱟᱜᱼᱟ ᱟᱫᱚ ᱜᱩᱲᱟᱹᱣ ᱠᱟᱛᱮ ᱢᱮᱥᱤᱱ ᱨᱮ ᱨᱚᱦᱚᱭ ᱪᱟᱞᱟᱜᱼᱟ ᱞᱟᱭᱤᱱ ᱞᱟᱭᱤᱱ ᱛᱮ
ᱦᱮᱸ
ᱱᱚᱜᱼᱚᱭ ᱱᱚᱝᱠᱟ ᱦᱮᱸ ᱟᱹᱰᱤ ᱠᱤᱪᱷᱩ ᱢᱮᱥᱤᱱ ᱠᱚ ᱩᱰᱩᱠ ᱠᱟᱱᱟ ᱟᱫᱚ ᱱᱚᱜᱼᱚᱭ ᱠᱟᱹᱢᱤ ᱠᱷᱚᱱᱟᱜ ᱢᱟᱱᱮ ᱠᱤᱪᱷᱩ ᱟᱫᱚ ᱚᱠᱚᱭ ᱡᱟᱦᱟᱸᱭ ᱡᱟᱦᱟᱸᱭᱟᱜ ᱴᱟᱠᱟ ᱠᱚ ᱢᱮᱱᱟᱜ ᱛᱟᱠᱚᱣᱟ ᱩᱱᱠᱩ ᱫᱚ ᱢᱟᱱᱮ ᱥᱚᱦᱚᱡᱚᱜ ᱠᱟᱱᱟ ᱠᱚ ᱡᱟᱦᱟᱸᱭ ᱠᱚ ᱵᱟᱱᱩᱜ ᱛᱟᱠᱳ ᱠᱟᱹᱢᱤ ᱡᱚᱝ ᱦᱚᱲ ᱦᱮᱸ ᱟᱨ ᱡᱟᱦᱟᱸᱭ ᱠᱚ ᱠᱟᱹᱢᱤ ᱡᱚᱝ ᱦᱚᱲ ᱨᱮᱱᱟᱜ ᱞᱮᱭᱟ ᱠᱟᱹᱢᱤ ᱦᱚᱸ ᱟᱞᱮ ᱵᱟᱝᱞᱮ ᱧᱟᱢ ᱞᱮᱫᱟ᱾
ᱦᱮᱸ ᱛᱟᱦᱚᱞᱮ ᱥᱚᱵᱽᱡᱤ ᱠᱚ ᱪᱟᱥ ᱦᱩᱭᱩᱜ ᱜᱮᱭᱟ ᱥᱮ ᱵᱟᱝ ᱚᱱᱛᱮ
ᱥᱚᱵᱡᱤ ᱫᱚ ᱦᱟᱜ ᱱᱚᱛᱮ ᱫᱚ ᱦᱟᱜ ᱩᱱᱟᱹᱜ ᱵᱷᱟᱜᱤ ᱫᱚ ᱦᱟᱜ ᱵᱟᱝ ᱦᱩᱭᱩᱜ ᱠᱟᱱᱟ᱾ ᱢᱟᱱᱮ ᱟᱫᱚ ᱱᱚᱛᱮ ᱫᱚ ᱪᱟᱥ ᱫᱚᱠᱚ ᱪᱟᱥᱟ ᱠᱤᱪᱷᱩ ᱦᱚᱲ ᱜᱮᱠᱚ ᱪᱟᱥ ᱮᱫᱟ ᱢᱟᱱᱮ ᱚᱱᱠᱟ ᱯᱨᱟᱭ ᱧᱚᱜ ᱜᱮ ᱡᱮ ᱪᱟᱥ ᱦᱩᱭᱩᱜ ᱠᱟᱱᱟ ᱚᱱᱠᱟ ᱫᱚ ᱵᱟᱝ ᱱᱚᱛᱮᱧ ᱱᱚᱛᱮ ᱫᱚ ᱞᱟᱦᱟ ᱨᱮᱜᱮᱞᱤᱧ ᱞᱟᱹᱭᱟᱫ ᱵᱤᱱᱟ ᱡᱮ ᱥᱮᱨᱢᱟ ᱡᱟᱹᱲᱤ ᱫᱟᱜ ᱵᱷᱚᱨᱥᱟᱱᱟᱜ ᱪᱟᱹᱥ ᱦᱩᱭᱩᱜ ᱠᱟᱱᱟ ᱦᱮᱸ ᱟᱫᱚ ᱦᱟᱜ ᱡᱟᱦᱟᱸ ᱠᱚ ᱵᱟᱲᱜᱮ ᱜᱮ ᱥᱮ ᱵᱟᱹᱭᱥᱟᱹᱛ ᱠᱚᱨᱮ ᱢᱤᱱᱤ ᱠᱚ ᱢᱮᱱᱟᱜ ᱛᱟᱠᱚᱣᱟ ᱦᱚᱲ ᱦᱮᱸ ᱛᱟᱦᱚᱞᱮ ᱩᱱᱠᱩ ᱫᱚ ᱦᱟᱜ ᱠᱚ ᱪᱟᱥᱮᱫᱟ ᱦᱟᱜ ᱥᱚᱵᱽᱡᱤ ᱠᱚ ᱦᱟᱜ ᱵᱟᱫᱟᱢ ᱠᱚᱠᱚ ᱪᱟᱥᱮᱫᱟ ᱦᱩᱲᱩ ᱠᱚ ᱤᱭᱟᱹ ᱯᱚᱨᱮ ᱟᱨ ᱱᱤᱛᱚᱜ ᱦᱚᱸ ᱚᱱᱠᱟ ᱟᱱᱟᱡ ᱠᱚᱠᱚ ᱨᱚᱦᱚᱭ ᱵᱟᱲᱟ ᱠᱟᱜ ᱜᱮᱭᱟ ᱚᱱᱮ ᱵᱟᱲᱮ ᱠᱚᱨᱮ ᱢᱮᱱᱟᱜ ᱠᱚ ᱨᱚᱦᱚᱭ ᱵᱟᱲᱟ ᱠᱟᱫᱟ ᱟᱫᱚ ᱱᱚᱝᱠᱟ ᱯᱨᱟᱭᱧᱚᱜ ᱦᱚᱲ ᱫᱚ ᱵᱟᱝᱠᱚ ᱨᱚᱦᱚᱭᱮᱫᱟ ᱟᱫᱚ ᱨᱚᱦᱚᱭ ᱫᱚᱠᱚ ᱨᱚᱦᱚᱭ ᱠᱟᱱᱟ ᱵᱟᱲᱜᱮ ᱠᱚᱨᱮ ᱦᱩᱰᱤᱧ ᱧᱚᱜ ᱡᱟᱭᱜᱟ ᱨᱮ ᱚᱸᱰᱮ ᱡᱮᱢᱚᱱ ᱦᱮᱸ ᱠᱩᱫᱨᱤ ᱨᱮᱱᱟᱜ ᱡᱟᱦᱟᱸ ᱟᱹᱭᱤ ᱠᱮᱫᱟ ᱵᱮᱸᱜᱟᱲ ᱨᱮᱱᱟᱜ ᱵᱟᱨᱭᱟ ᱜᱟᱱ ᱫᱟᱨᱮ ᱨᱚᱦᱚᱭ ᱟᱠᱟᱜ ᱱᱚᱝᱠᱟ ᱢᱟᱱᱮ ᱚᱲᱟᱜ ᱨᱮ ᱡᱚᱢ ᱞᱟᱹᱜᱤᱫ ᱟᱨᱠᱤ
ᱚ ᱵᱟᱫᱟᱢ ᱢᱚᱛᱚ ᱦᱩᱭᱩᱜ ᱜᱮᱭᱟ
ᱟᱫᱚ ᱵᱟᱫᱟᱢ ᱫᱚ ᱦᱟᱸᱜ ᱠᱚ ᱨᱚᱦᱚᱭ ᱵᱟᱲᱟ ᱞᱮᱫ ᱜᱮᱭᱟ, ᱟᱫᱚ ᱦᱩᱭ ᱫᱚ ᱦᱟᱜ ᱵᱷᱟᱜᱤ ᱜᱮ ᱦᱩᱭ ᱞᱮᱱᱟ, ᱟᱫᱚ ᱢᱟᱱᱮ ᱟᱹᱞᱤᱧ ᱞᱤᱧ ᱞᱟᱹᱭᱟᱵᱤᱱ ᱠᱷᱟᱱ ᱢᱟᱱᱮ ᱵᱟᱫᱟᱢ ᱫᱚ ᱦᱟᱸᱜ ᱱᱚᱜᱼᱚᱭ ᱯᱮ ᱥᱮᱨᱢᱟ ᱜᱟᱱ ᱦᱩᱭᱩᱜ ᱠᱟᱱᱟ ᱪᱟᱥᱮᱫᱟᱠᱚ ᱞᱟᱦᱟ ᱫᱚ ᱱᱟᱜ ᱚᱱᱠᱟ ᱫᱚ ᱵᱟᱝᱠᱚ ᱪᱟᱥ ᱛᱟᱦᱮᱸᱫ
ᱚ ᱟᱞᱮ ᱥᱮᱫ ᱫᱚ ᱵᱟᱫᱟᱢ ᱫᱚ ᱮ ᱮᱠᱷᱚᱱᱳ ᱟᱹᱨᱤ ᱠᱚ ᱪᱟᱹᱞᱩᱭᱟ ᱢᱟᱱᱮ ᱨᱚᱦᱚᱭ ᱧᱮᱞ ᱵᱟᱝ ᱦᱩᱭ ᱟᱠᱟᱱᱟ ᱛᱚ ᱟᱨ ᱟᱞᱮᱱᱚᱱᱛᱮ ᱫᱚ
ᱟᱪᱪᱷᱟ ᱟᱪᱪᱷᱟ
ᱚᱱᱛᱮ ᱫᱚ ᱥᱚᱵᱡᱤ ᱠᱚ ᱢᱟᱱᱮ ᱡᱷᱚᱛᱚ ᱠᱚ ᱪᱟᱥ ᱦᱩᱭᱩᱜ ᱜᱮᱭᱟ ᱥᱤᱡᱤᱱ ᱨᱮ ᱥᱚᱵᱽᱡᱤ ᱠᱚᱫᱚ
ᱟᱪᱪᱷᱟ ᱟᱪᱪᱷᱟ
ᱠᱟᱨᱚᱱ ᱢᱤᱱᱤ ᱢᱤᱱᱤ ᱢᱚᱴᱚᱨ ᱠᱚ ᱢᱮᱱᱟᱜ ᱜᱮᱭᱟ ᱫᱟᱜ ᱨᱮᱱᱟᱜ ᱫᱚ ᱥᱮᱨᱚᱠᱚᱢ ᱵᱟᱝ ᱚᱵᱷᱟᱚᱵᱚᱜ ᱜᱮᱭᱟ᱾
ᱦᱮᱸ ᱦᱮᱸ
ᱛᱟᱯᱚᱨ ᱠᱮᱱᱮᱞ ᱫᱟᱜ ᱦᱚᱸᱞᱮ ᱧᱟᱢ ᱜᱮᱭᱟᱞᱮ
ᱴᱷᱤᱠ ᱴᱷᱤᱠ ᱟᱞᱮ ᱥᱮᱫ ᱫᱟᱜ ᱨᱮᱱᱟᱜ ᱜᱮ ᱠᱟᱹᱡ ᱥᱚᱢᱚᱥᱥᱟ ᱢᱮᱱᱟᱜᱼᱟ᱾
ᱛᱟᱯᱚᱨᱮ ᱵᱚᱲᱚ ᱢᱤᱫᱴᱮᱱ ᱡᱷᱟᱨᱱᱟ ᱢᱮᱱᱟᱜ ᱛᱟᱞᱮᱭᱟ ᱛᱟᱦᱞᱮ ᱚᱸᱰᱮ ᱥᱟᱨᱟ ᱵᱚᱪᱷᱚᱨ ᱫᱟᱜ ᱛᱟᱦᱮᱱ ᱜᱮᱭᱟ ᱚᱸᱰᱮ ᱠᱷᱚᱱ ᱦᱚᱸ ᱟᱹᱰᱤ ᱦᱚᱲ ᱠᱚ ᱫᱟᱜ ᱠᱚ ᱦᱟᱛᱟᱣ ᱵᱟᱲᱟᱭ ᱜᱮᱭᱟ ᱢᱮᱥᱤᱱ ᱛᱮ
ᱟᱪᱪᱷᱟ ᱟᱪᱪᱷᱟ ᱦᱮ ᱚᱱᱠᱟᱱ ᱡᱟᱭᱜᱟ ᱠᱚ ᱛᱟᱦᱮᱱ ᱠᱷᱟᱱ ᱫᱚ ᱟᱹᱰᱤ ᱱᱟᱯᱟᱭ ᱜᱮ ᱛᱟ ᱥᱮ ᱟᱹᱰᱤ ᱠᱤᱪᱷᱩ ᱟᱵᱚ ᱦᱮᱸ ᱩᱫᱽᱠᱟᱹᱨᱚᱜ ᱩᱫᱽᱠᱟᱹᱨᱚᱜ ᱟᱵᱚᱱᱟ ᱟᱨᱠᱤ
ᱦᱮᱸ
ᱛᱟᱦᱚᱞᱮ ᱟᱯᱮᱚᱱᱛᱮ ᱪᱮᱫᱞᱮᱠᱟ ᱢᱟᱱᱮ ᱫᱤᱥᱚᱢ ᱨᱮ ᱫᱚ ᱪᱮᱫᱞᱮᱠᱟᱱ ᱠᱟᱱᱟ ᱫᱤᱥᱚᱢ ᱢᱟᱱᱮ ᱵᱤᱨ ᱵᱩᱨᱩ? ᱢᱮ ᱡᱮ ᱥᱮ ᱚᱱᱠᱟ ᱵᱤᱞᱟᱛ ᱫᱤᱥᱚᱢ ᱠᱟᱱᱟ ᱯᱮ᱾
ᱵᱟᱝ ᱵᱤᱨᱵᱩᱨᱩ ᱠᱚ ᱢᱮᱱᱟᱜ ᱛᱚ ᱥᱩᱨ ᱠᱚᱨᱮ ᱜᱮ ᱢᱮᱱᱟᱜᱼᱟ ᱢᱟᱱᱮ᱾ ᱟᱞᱮ ᱟᱹᱰᱤ ᱥᱳᱨ ᱫᱚ ᱵᱟᱝ ᱛᱮ ᱠᱤᱪᱷᱩ ᱫᱩᱨ ᱨᱮ ᱢᱮᱱᱟᱜᱼᱟ᱾ ᱵᱤᱨ ᱠᱚ ᱱᱮᱛᱟᱨ ᱵᱤᱨ ᱠᱚᱨᱮ ᱢᱟᱱᱮ ᱯᱩᱴᱠᱟᱹ ᱠᱚ ᱚᱢᱚᱱᱚᱜ ᱠᱟᱱᱟ᱾
ᱦᱮᱸ ᱴᱷᱤᱠ ᱴᱷᱤᱠ ᱦᱮᱸ ᱦᱮᱸ ᱦᱮᱸ
ᱛᱟᱦᱞᱮ ᱟᱹᱛᱩ ᱦᱚᱲ ᱠᱚ ᱟᱹᱰᱤ ᱦᱚᱲ ᱠᱚ ᱵᱤᱨ ᱠᱚ ᱪᱟᱞᱟᱜ ᱠᱟᱱᱟ ᱡᱟᱦᱟᱸᱭ ᱠᱚ ᱫᱷᱮᱨ ᱠᱚ ᱧᱟᱢ ᱮᱫᱟ ᱛᱟᱦᱞᱮ᱾ ᱯᱟᱹᱭᱠᱟᱹᱨ ᱠᱚ ᱦᱤᱡᱩᱜ ᱠᱟᱱᱟ ᱩᱱᱠᱩ ᱠᱚ ᱤᱫᱤᱭᱮᱫ ᱠᱚᱣᱟ᱾
ᱦᱮᱸ ᱴᱷᱤᱠ
ᱛᱟᱯᱚᱨᱮ ᱫᱟᱜ ᱫᱟᱭ ᱥᱮ ᱱᱤᱭᱟᱹ ᱥᱤᱡᱤᱱ ᱜᱮᱠᱚ ᱚᱢᱚᱱᱚᱜ ᱜᱮᱭᱟ ᱯᱩᱴᱠᱟᱹ ᱠᱚᱫᱚ ᱵᱮᱥᱤ
ᱦᱮᱸ ᱟᱨ ᱱᱚᱛᱮ ᱦᱚᱸ ᱟᱫᱚ ᱯᱩᱴᱠᱟᱹ ᱠᱚ ᱧᱟᱢ ᱫᱚ ᱧᱟᱢᱚᱜ ᱠᱟᱱ ᱜᱮᱭᱟ ᱟᱨᱟᱢᱵᱷᱚ ᱜᱚᱫ ᱠᱟᱱᱟ ᱠᱚ ᱦᱮᱸ ᱵᱤᱨ ᱠᱚᱨᱮ ᱵᱩᱡᱷᱟᱹᱣ ᱟᱫᱚ ᱦᱟᱜ ᱱᱚᱛᱮ ᱫᱚ ᱟᱫᱚ ᱢᱟᱱᱮ ᱠᱤᱪᱷᱩ ᱦᱚᱲ ᱫᱚ ᱩᱜ ᱜᱟᱹᱲᱤᱡ ᱞᱟᱦᱟ ᱧᱚᱜ ᱨᱮᱠᱚ ᱪᱟᱞᱟᱜᱼᱟ ᱟᱫᱚ ᱪᱟᱠᱟ ᱞᱮᱱᱠᱷᱟᱱ ᱟᱫᱚ ᱩᱱᱠᱩ ᱠᱚ ᱦᱟᱞᱟᱝ ᱟᱨ ᱵᱟᱢ ᱧᱟᱢ ᱠᱚᱣᱟ ᱱᱚᱛᱮ ᱞᱟᱦᱟ ᱪᱟᱞᱟᱜ ᱠᱷᱟᱱ ᱡᱩᱫᱤ ᱡᱚᱢ ᱥᱟᱱᱟ ᱠᱷᱟᱱ ᱞᱟᱦᱟᱨ ᱨᱮ ᱪᱟᱞᱟᱜ ᱦᱩᱭᱩᱜ ᱛᱟᱢᱟ ᱵᱟᱠᱷᱟᱱ ᱫᱚ ᱵᱟᱢ ᱧᱟᱢᱮᱭᱟ᱾ ᱱᱚᱛᱮ ᱫᱚ ᱢᱟᱱᱮ ᱵᱤᱨ ᱥᱮ ᱢᱤᱫᱴᱮᱱ ᱜᱮᱭᱟ ᱦᱮᱸ ᱢᱮᱴᱮᱱ ᱵᱚᱞᱛᱮ ᱪᱮᱫᱞᱮ ᱞᱮᱠᱟ?